ᱦᱚᱸ ᱡᱚᱦᱟᱨ ᱜᱮ,
ᱟᱨ ᱟᱨᱚᱲ ᱟᱸᱡᱚᱢᱚᱜ ᱠᱟᱱ ᱛᱟᱞᱤᱧᱟ?
ᱦᱳᱭ ᱟᱸᱡᱚᱢᱚᱜ ᱠᱟᱱ ᱜᱮᱭᱟ᱾
ᱦᱮᱞᱳ
ᱟᱹᱞᱤᱧᱟᱜ ᱵᱤᱱ ᱟᱸᱡᱚᱢ ᱴᱷᱤᱠᱟᱹᱭ ᱮᱫᱟ?
ᱦᱩᱸ ᱟᱹᱵᱤᱱᱟᱜ ᱦᱚᱸ ᱟᱡᱚᱢ ᱦᱮᱸ ᱟᱵᱤᱱᱟᱜ ᱦᱚᱸ ᱟᱸᱡᱚᱢᱚᱜ ᱠᱟᱱ ᱜᱮᱭᱟ᱾
ᱦᱳᱭ ᱱᱚᱝᱠᱟ ᱢᱩᱪᱟᱫᱽ ᱦᱟᱹᱵᱤᱡ ᱟᱸᱡᱚᱢ ᱞᱮᱱᱠᱷᱟᱱ ᱟᱹᱰᱤ ᱜᱮ ᱱᱟᱯᱟᱭᱚᱜᱼᱟ᱾
ᱦᱮᱸ ᱦᱮᱸ
ᱦᱳᱭ
ᱦᱮᱸ ᱪᱮᱫ ᱵᱤᱱ ᱞᱟᱹᱭ ᱠᱮᱫᱟ?
ᱚ ᱞᱟᱹᱭ ᱫᱟᱞᱤᱧ ᱪᱮᱫ ᱵᱤᱱ ᱪᱤᱠᱟᱹᱭ ᱮᱫᱟ?
ᱚ ᱪᱤᱠᱟᱹᱜ ᱦᱮᱱᱟᱜ ᱞᱤᱧ ᱜᱮᱭᱟ ᱟᱠᱷᱟᱱ ᱫᱩᱲᱩᱵ ᱵᱟᱲᱟ ᱟᱠᱟᱱ ᱜᱮᱭᱟᱞᱤᱧ᱾ ᱟᱵᱤᱱ ᱜᱮ ᱪᱮᱫ ᱵᱤᱱ ᱪᱤᱠᱟᱹᱭᱮᱫ? ᱦᱮᱞᱳ ᱟᱸᱡᱚᱢ ᱴᱷᱤᱠᱟᱹ ᱮᱫᱟ ᱵᱮᱱ?
ᱛᱚᱠᱷᱟᱱ ᱟᱸᱡᱚᱢ ᱴᱷᱤᱠᱟᱹᱭ ᱫᱟᱞᱤᱧ ᱟᱹᱵᱤᱱ ᱵᱟᱹᱵᱤᱱ ᱟᱡᱡᱚᱢ ᱴᱷᱤᱠᱟᱹᱭᱟ? ᱚ ᱞᱟᱹᱭ ᱫᱟᱞᱤᱧ
ᱟᱰᱤ ᱠᱟᱴᱟ ᱠᱟᱴᱟ ᱟᱸᱡᱚᱢᱚᱜ ᱠᱟᱱ᱾
ᱛᱟᱦᱚᱞᱮ ᱠᱷᱟᱱ ᱱᱤᱛᱚᱜ? ᱱᱤᱛᱚᱜ ᱦᱚᱸ ᱠᱤ ᱠᱟᱴᱟ ᱠᱟᱴᱟ ᱟᱸᱡᱚᱢᱚᱜ ᱠᱟᱱᱟ ᱥᱮ ᱚᱱᱠᱟ ᱯᱷᱟᱨᱪᱟ ᱯᱷᱟᱨᱪᱤ ᱟᱸᱡᱚᱢᱚᱜ ᱠᱟᱱ ᱛᱟᱹᱞᱤᱧᱟ?
ᱦᱳᱭ ᱱᱤᱛᱚᱜ ᱫᱚ ᱱᱟᱜ ᱠᱷᱟᱱ ᱯᱷᱟᱨᱪᱟ ᱯᱷᱟᱨᱪᱤ ᱜᱮ ᱟᱸᱡᱚᱢᱚᱜ ᱠᱟᱱᱟ᱾ ᱦᱮᱸ ᱢᱮᱱᱵᱤᱱ ᱢᱟ?
ᱟᱪᱪᱷᱟ ᱮᱱᱮ ᱠᱷᱟᱱ ᱢᱟᱱᱮ ᱡᱟᱦᱱᱟᱜ ᱴᱩᱚᱯᱤᱠ ᱱᱤᱭᱮ ᱠᱟᱹᱴᱤᱡ ᱨᱚᱲ ᱨᱚᱯᱚᱲ ᱞᱮᱠᱷᱟᱱ ᱪᱮᱫ ᱞᱮᱠᱟ ᱦᱩᱭ ᱠᱚᱜᱼᱟ?
ᱦᱳᱭ ᱱᱟᱯᱟᱭ ᱠᱚᱜ ᱜᱮᱭᱟ᱾
ᱦᱳᱭ ᱢᱟᱱᱮ ᱟᱹᱞᱤᱧ ᱟᱹᱞᱤᱧᱟᱜ ᱢᱚᱱᱮ ᱦᱩᱭᱩᱜ ᱠᱟᱱ ᱛᱟᱹᱞᱤᱧᱟ ᱡᱮ ᱢᱟᱱᱮ ᱚᱞᱚᱜ ᱯᱟᱲᱦᱟᱣ ᱱᱤᱭᱮ ᱠᱟᱹᱴᱤᱡ ᱨᱚᱯᱚᱲ ᱦᱩᱭ ᱞᱮᱱᱠᱷᱟᱱ ᱪᱮᱫ ᱞᱮᱠᱟ ᱦᱩᱭ ᱠᱚᱜᱼᱟ ᱦᱩᱱᱟᱹᱝ?
ᱦᱳᱭ ᱚᱱᱟ ᱦᱚᱸ ᱵᱮᱥ ᱜᱟᱱ ᱜᱮᱭᱟ᱾
ᱦᱮᱸ
ᱢᱮᱱ ᱫᱚ ᱢᱟᱨᱥᱟᱞ ᱰᱟᱦᱟᱨ ᱠᱟᱱ ᱜᱮᱭᱟ ᱛᱚ ᱟᱹᱰᱤ ᱦᱳᱭ ᱟᱫᱚ ᱦᱟᱸᱜ ᱠᱷᱚᱱ ᱦᱳᱭ ᱱᱚᱣᱟ ᱚᱞᱚᱜ ᱯᱟᱲᱦᱟᱜ ᱫᱚ ᱦᱟᱸᱜ ᱠᱷᱟᱱ ᱟᱹᱰᱤ ᱜᱮ ᱫᱚᱨᱠᱟᱨᱚᱜ ᱠᱟᱱ ᱛᱟᱵᱚᱱᱟ᱾
ᱟᱹᱵᱤᱱ ᱜᱮᱞᱤᱧ ᱠᱩᱞᱤ ᱞᱮᱵᱤᱱ ᱜᱮ ᱢᱟᱱᱮ ᱟᱵᱤᱱ ᱫᱚ ᱚᱞᱚᱜ ᱯᱟᱲᱦᱟᱜ ᱠᱟᱱ ᱜᱮᱵᱤᱱ ᱫᱚ ᱚᱞᱚᱜ ᱯᱟᱲᱦᱟᱜ ᱠᱚ ᱚᱱᱠᱟ ᱵᱟᱹᱜᱤ ᱵᱟᱲᱟ ᱠᱟᱵᱤᱱ?
ᱦᱳᱭ ᱟᱫᱚ ᱟᱹᱞᱤᱧ ᱫᱚ ᱱᱟᱜ ᱠᱷᱟᱱ ᱚᱞᱚᱜ ᱯᱟᱲᱦᱟᱜ ᱠᱚᱫᱚ ᱦᱟᱸᱜ ᱠᱷᱟᱱ ᱞᱤᱧ ᱵᱟᱹᱜᱤᱭ ᱟᱠᱟᱫ ᱜᱮᱭᱟ ᱱᱤᱭᱟᱹ ᱜᱷᱟᱹᱲ ᱟᱨ ᱟᱨ ᱢᱮᱱᱫᱚ ᱟᱹᱵᱤᱱ ᱫᱚ ᱛᱟᱦᱚᱞᱮ?
ᱟᱹᱞᱤᱧ ᱫᱚ ᱦᱟᱸᱜ ᱢᱟᱱᱮ ᱚᱞᱚᱜ ᱯᱟᱲᱦᱟᱜ ᱫᱚ ᱵᱟᱹᱜᱤ ᱞᱮᱠᱟ ᱛᱮᱫᱚ ᱦᱟᱸᱜ ᱞᱟᱹᱭ ᱵᱟᱝ ᱜᱟᱱᱚᱜᱼᱟ ᱪᱮᱫᱟᱜ ᱥᱮ ᱱᱤᱛᱚᱜ ᱫᱚ ᱱᱚᱜ-ᱚᱭ ᱮ ᱦᱟᱞᱮ ᱜᱮ ᱵᱤᱱᱤᱰ
ᱦᱟᱸᱜ ᱱᱤᱛᱚᱜ ᱫᱚ ᱟᱱᱮ ᱱᱤᱛᱚᱜ ᱫᱚ ᱱᱤᱝᱠᱟᱹ ᱜᱮ ᱢᱮᱱᱟᱜ ᱟᱠᱟᱫ ᱞᱤᱧ ᱾ ᱮᱰᱢᱤᱥᱚᱱ ᱟᱹᱣᱨᱤᱜᱼᱟ ᱵᱟᱹᱜᱤ ᱫᱚ ᱦᱟᱸᱜ ᱵᱟᱹᱞᱤᱧ ᱵᱟᱹᱜᱤᱭᱟ ᱾ ᱢᱚᱱᱮᱞᱤᱧ ᱢᱮᱱ ᱫᱟᱛᱚ ᱟᱨ ᱛᱤᱱᱟᱹᱜ ᱴᱟᱜ ᱪᱮᱜ ᱪᱤᱠᱟᱹᱜ ᱾
ᱦᱳᱭ ᱦᱳᱭ ᱟᱫᱚ ᱦᱟᱸᱜ ᱠᱷᱟᱱ ᱾ ᱢᱮᱱᱫᱚ ᱞᱟᱦᱟ ᱥᱮᱫ ᱮ ᱢᱚᱱᱮ ᱠᱟᱛᱮᱜ ᱜᱮᱛᱚᱵᱤᱱ ᱛᱟᱲᱟᱢᱟ ᱠᱟᱜᱼᱟ
ᱦᱳᱭ ᱞᱟᱦᱟ ᱥᱮᱫ ᱢᱚᱱᱮ ᱠᱟᱛᱮ ᱜᱮ ᱦᱟᱸᱜ ᱛᱟᱨᱟᱢ ᱾
ᱦᱳᱭ, ᱦᱳᱭ ᱦᱳᱭ, ᱟᱫᱚ ᱟᱹᱞᱤᱧ ᱦᱚᱞᱤᱧ ᱟᱥᱚᱜᱼᱟ ᱦᱚᱭᱛᱳ ᱟᱜ ᱠᱷᱟᱱ ᱟᱵᱟᱭ ᱱᱟᱯᱟᱭ ᱛᱮᱜᱮ ᱞᱟᱦᱟ ᱥᱮᱫ ᱞᱟᱦᱟᱜ ᱾ ᱵᱤᱱ
ᱛᱟᱭ,
ᱟᱹᱰᱤ ᱱᱟᱯᱟᱭ
ᱟᱫᱚ ᱞᱟᱹᱭᱫᱟᱞᱤᱧ ᱟᱹᱞᱤᱧᱟᱜ ᱠᱟᱹᱴᱤᱡ ᱠᱩᱠᱞᱤ ᱛᱟᱦᱮᱸ ᱠᱟᱱ ᱛᱟᱹᱞᱤᱧᱟ?
ᱚ
ᱟᱞᱮ ᱟᱹᱵᱤᱱ ᱢᱟᱵᱤᱱ ᱞᱟᱹᱭᱠᱟᱫᱟ ᱡᱮ ᱚᱞᱚᱜ ᱯᱟᱲᱦᱟᱜ ᱠᱚ ᱾ ᱵᱟᱹᱜᱤ ᱠᱟᱫᱟ ᱵᱤᱱ ᱟᱫᱚ ᱢᱟᱱᱮ ᱪᱮᱫ ᱠᱷᱟᱹᱛᱤᱨ ᱵᱤᱱ ᱵᱟᱹᱜᱤ ᱠᱮᱫᱟ ᱡᱮ ᱱᱚᱝᱠᱟ ᱢᱟᱱᱮ ᱚᱞᱚᱜ ᱯᱟᱲᱦᱟᱜ ᱨᱮ ᱢᱚᱱᱮ ᱠᱚ ᱵᱟᱝ ᱵᱟᱹᱭᱥᱟᱹᱣ ᱞᱮᱱᱟ ᱥᱮ ᱱᱚᱝ ᱠᱟ ᱯᱚᱨᱤᱥᱛᱷᱤᱛᱤ ᱠᱚ ᱧᱮᱞ ᱠᱟᱛᱮ ᱥᱮ ᱡᱟᱦᱟᱸ ᱴᱟᱠᱟ ᱴᱟᱠᱟ ᱠᱟᱹᱣᱰᱤ ᱟᱛᱮ ᱚᱝᱠᱟ ᱚᱞᱚᱜ ᱯᱟᱲᱦᱟᱜ ᱨᱤᱧ ᱾ ᱫᱚ ᱵᱤᱱ ᱵᱟᱹᱜᱤ ᱠᱮᱫᱼᱟ ᱵᱟᱝᱠᱷᱟᱱ ᱱᱤᱛᱚᱜ ᱫᱚ ᱚᱞᱚᱜ ᱯᱟᱲᱦᱟ ᱵᱟᱝ ᱠᱟᱱᱟ ᱥᱮ ᱱᱤᱛᱚᱜ ᱫᱚ ᱯᱟᱲᱦᱟᱜ ᱡᱤᱢ ᱜᱮ ᱢᱟᱨᱟᱝ ᱜᱤᱭᱟᱱ ᱠᱟᱱ ᱛᱟᱵᱚᱱᱟ ᱾ ᱵᱤᱱ ᱞᱟᱹᱭ ᱞᱮᱠᱷᱟᱱ ᱦᱚᱸ ᱵᱷᱟᱜᱮ ᱠᱚᱜᱼᱟ ᱡᱟᱦᱟᱱᱟᱜ ᱵᱟᱝ
ᱦᱳᱭ ᱦᱩᱢ ᱦᱳᱭ ᱟᱫᱚ ᱦᱳᱭ ᱡᱮᱢᱚᱱ ᱵᱤᱱ ᱢᱮᱱ ᱠᱤ ᱞᱮᱠᱟ ᱜᱮ ᱾ ᱟᱫᱚ ᱟᱜ ᱠᱟᱱ ᱦᱳᱭ ᱟᱫᱚ ᱟᱵᱚ ᱦᱚᱲ ᱢᱟ ᱦᱟᱸᱜ ᱠᱷᱟᱱ ᱵᱤᱱ ᱵᱟᱲᱟᱭ ᱜᱤᱭᱟ ᱟᱫᱚ ᱟᱸ ᱟᱹᱰᱤ ᱠᱚᱢ ᱜᱮ ᱟᱱᱴᱟᱜ ᱠᱩᱲᱟᱹᱣᱟᱱ ᱦᱚᱲ ᱫᱚ ᱢᱮᱱᱟᱜ ᱠᱚᱣᱟ ᱟᱫ ᱟᱫᱚ ᱢᱮᱱᱫᱚ ᱱᱤᱡᱮ ᱫᱚ ᱦᱟᱸᱜ ᱠᱷᱟᱱ ᱱᱟ ᱚᱵᱷᱟᱵ ᱧᱚᱜ ᱜᱮ ᱟᱨ ᱛᱟᱦᱟᱞᱮ ᱱᱚᱝᱠᱟ ᱡᱩᱫᱤ ᱢᱮᱱᱫᱚ ᱢᱤᱫ ᱦᱚᱲᱟᱜ ᱜᱟᱱ ᱡᱩᱫᱤ ᱯᱟᱲᱟᱣ ᱦᱩᱭ ᱠᱚᱜᱼᱟ ᱛᱟᱦᱚᱞᱮ ᱚᱱᱛᱚ ᱛᱚ ᱦᱚᱭᱛᱳ ᱦᱩᱭ ᱠᱚᱜᱼᱟ ᱟᱫᱚ ᱦᱟᱸᱜ ᱠᱷᱟᱱ ᱟᱹᱞᱤᱧ ᱫᱚ ᱵᱟᱨ ᱦᱚᱲᱚᱜ ᱟᱹᱞᱤᱧ ᱢᱮᱱᱫᱚ ᱾ ᱟᱹᱞᱤᱧ ᱫᱚ ᱦᱟᱸᱜ ᱠᱷᱟᱱ ᱦᱩᱰᱤᱧᱤᱡ ᱠᱟᱱᱟᱞᱤᱧ ᱟᱫᱚ ᱦᱮᱸ ᱱᱚᱝᱠᱟ ᱞᱮᱠᱟᱛᱮ ᱦᱮᱸ ᱠᱷᱟᱱ ᱮᱸ ᱠᱷᱩᱵ ᱵᱟᱝ ᱡᱟᱦᱟᱸ ᱚᱲᱟᱜ ᱨᱮ ᱵᱟᱝ ᱟᱱᱴᱟᱜ ᱠᱩᱲᱟᱹᱜᱼᱟ ᱟᱫᱚ ᱦᱩᱭ ᱚᱱᱟ ᱚᱲᱟᱜ ᱨᱮᱫᱚ ᱠᱟᱹᱴᱤᱡ ᱜᱮ ᱵᱷᱟᱜᱤ ᱜᱮ ᱯᱨᱚᱵᱞᱮᱢ ᱫᱚ ᱦᱩᱭᱩᱜ ᱜᱮᱭᱟ ᱱᱚᱣᱟ ᱢᱮᱱᱫᱚ ᱠᱟᱹᱣᱰᱤ ᱠᱚ ᱤᱫᱤ ᱠᱟᱛᱮᱫ ᱜᱮ ᱟᱨ ᱟᱸ ᱱᱤᱛᱚᱜᱟᱜ ᱡᱩᱜᱽ ᱨᱮᱫᱚ ᱚᱸ ᱢᱮᱱᱫᱚ ᱡᱟᱦᱟᱸ ᱪᱮᱫ ᱜᱮᱵᱤᱱ ᱛᱟᱲᱟᱢ ᱞᱟᱦᱟᱜᱼᱟ ᱚᱱᱛᱮ ᱠᱷᱟᱱ ᱜᱮ ᱠᱟᱹᱣᱰᱤ ᱜᱮ ᱨᱚᱲᱟᱭ ᱾ ᱟᱫᱚ ᱦᱳᱭ ᱚᱱᱠᱟ ᱞᱮᱠᱟ ᱛᱮᱜᱮ ᱟᱫᱚ ᱦᱟᱸᱜ ᱠᱷᱟᱱ ᱠᱟᱹᱣᱰᱤ ᱠᱚ ᱾ ᱦᱚᱸ ᱵᱟᱝ ᱠᱩᱲᱟᱹᱣ ᱫᱟᱲᱮ ᱦᱚᱛᱮᱫ ᱛᱮᱜᱮ ᱟᱫᱚ ᱟᱹᱞᱤᱧ ᱫᱚ ᱦᱟᱸᱜ ᱠᱷᱟᱱᱞᱤᱧ ᱦᱮᱸ ᱱᱚᱝᱠᱟ ᱜᱮ ᱨᱮᱞᱤᱧ ᱦᱟᱯᱤᱫ ᱫᱚᱦᱚ ᱠᱟᱫᱟ ᱟᱨᱠᱤ᱾
ᱟᱫᱚ ᱛᱤᱱᱟᱹᱜ ᱥᱟᱺᱜᱤᱧ ᱟᱫᱚ ᱱᱚᱝᱠᱟ ᱯᱟᱲᱦᱟᱣ ᱯᱟᱲᱦᱟᱣ ᱛᱮ ᱛᱤᱱᱟᱹᱜ ᱥᱟᱺᱜᱤᱧ ᱵᱤᱱ ᱯᱟᱲᱦᱟᱣ ᱦᱮᱜ ᱞᱮᱱᱛᱮ ᱱᱚᱝᱠᱟ ᱵᱤᱱ ᱦᱟᱹᱯᱤᱫ ᱫᱚᱦᱚᱭ ᱮᱱᱟ?
ᱚᱸ ᱢᱟᱫᱽᱫᱷᱚᱢᱤᱠ ᱮᱸ ᱞᱤᱧ ᱮᱢᱞᱮᱫ ᱛᱟᱦᱮᱸᱱ ᱟᱫᱚ ᱢᱟᱫᱽᱫᱷᱚᱢᱤᱠ ᱮᱢ ᱯᱚᱨᱮ ᱟᱫᱚ ᱵᱷᱩᱨᱛᱤ ᱠᱟᱱᱟ᱾
ᱟᱪᱪᱷᱟ ᱱᱟᱯᱟᱭ ᱠᱟᱛᱷᱟ ᱠᱟᱱᱟ ᱦᱚᱸ᱾ ᱟᱨ ᱛᱟᱦᱚᱞᱮ ᱠᱷᱟᱱ ᱱᱚᱠᱟ ᱟᱹᱵᱤᱱ ᱫᱚ ᱢᱮᱱᱟᱜ ᱛᱟᱵᱚᱱᱟ ᱡᱮᱢᱚᱱ ᱟᱵᱚ ᱥᱟᱱᱛᱟᱲᱤ ᱚᱞᱪᱤᱠᱤ ᱯᱟᱹᱨᱥᱤ ᱥᱮ ᱵᱟᱝᱞᱟ ᱯᱟᱹᱨᱥᱤ ᱥᱮ ᱤᱝᱞᱤᱥ ᱯᱟᱹᱨᱥᱤ ᱥᱮ ᱚᱱᱠᱟ ᱜᱮ ᱟᱹᱰᱤᱜᱟᱱ ᱯᱟᱹᱨᱥᱤ ᱢᱮᱱᱟᱜᱼᱟ ᱢᱟᱱᱮ ᱟᱹᱵᱤᱱᱟᱜ ᱢᱚᱱᱮ ᱪᱮᱫ ᱞᱟᱹᱭᱟ ᱢᱟᱱᱮ ᱵᱷᱟᱜᱤᱭᱟ ᱟᱨᱠᱤ᱾
ᱟᱫᱚ ᱦᱳᱭ ᱱᱤᱭᱮ ᱟᱹᱞᱤᱧ ᱦᱮᱸ ᱟᱹᱞᱤᱧᱟᱜ ᱵᱚᱦᱚᱜ ᱨᱮ ᱡᱟᱦᱟᱸ ᱩᱰᱟᱹᱝ ᱞᱤᱧ ᱩᱭᱦᱟᱹᱨ ᱫᱟᱲᱮᱭᱟᱜ ᱠᱟᱱᱟ ᱟᱫᱚ ᱦᱳᱭ ᱚᱱᱠᱟ ᱞᱮᱠᱟᱛᱮ ᱢᱮᱱᱫᱚ ᱦᱟᱸᱜ ᱠᱷᱟᱱ ᱟᱵᱚᱣᱟᱜ